ᱦᱮᱞᱳ᱾ ᱦᱮᱞᱳ᱾
ᱦᱩᱸ ᱨᱚᱲ ᱠᱚ ᱟᱸᱡᱚᱢᱜ ᱠᱟᱱᱟ ᱵᱤᱥ ᱞᱮᱠᱟ?
ᱦᱮᱞᱳ᱾
ᱵᱟᱢ ᱟᱸᱡᱚᱢᱮᱜᱼᱟ?
ᱞᱟᱹᱭ ᱵᱮᱱ᱾
ᱨᱚᱲ ᱟᱸᱡᱚᱢᱚᱜ ᱠᱟᱱᱟ ᱵᱮᱥ ᱞᱮᱠᱟ?
ᱪᱮᱵᱮᱱ ᱪᱤᱠᱟᱹᱭ ᱫᱟ?
ᱪᱮᱫ ᱦᱚᱸ ᱵᱟᱝ ᱤᱧᱟᱜ ᱨᱚᱲ ᱟᱸᱡᱚᱢᱚᱜ ᱠᱟᱱᱟ ᱠᱤ?
ᱤᱧᱟᱹᱜ ᱨᱚᱲ ᱟᱸᱡᱚᱢᱚᱜ ᱠᱟᱱᱟ ᱠᱤ?
ᱦᱮᱞᱳ᱾
ᱦᱮᱞᱳ᱾
ᱪᱮᱜᱠᱟ ᱢᱮᱱᱟᱜ ᱵᱮᱱᱟ?
ᱵᱮᱥ ᱜᱮ᱾ ᱟᱸᱡᱚᱢᱮᱫᱼᱟ ᱵᱮᱱ ᱥᱮ ᱵᱟᱝᱼᱟ?
ᱨᱚᱲ ᱵᱟᱝ ᱟᱸᱡᱚᱢᱚᱜ ᱠᱟᱱᱟ᱾
ᱵᱟᱝ ᱟᱸᱡᱚᱢᱚᱜ ᱠᱟᱱ ᱛᱤᱧᱟᱹ?
ᱠᱟᱴᱟᱼᱠᱟᱴᱟ, ᱠᱟᱴᱟᱼᱠᱟᱴᱟ ᱟᱡᱚᱢᱚᱜ ᱠᱟᱱᱟ᱾ ᱦᱮᱞᱳ᱾
ᱦᱮᱸ ᱱᱤᱛᱚᱜ ᱴᱷᱤᱠ ᱜᱮ ᱟᱸᱡᱚᱢᱚᱜ ᱠᱟᱱᱟ?
ᱦᱮᱸ᱾
ᱱᱮᱛᱚᱜ ᱴᱷᱤᱠ ᱜᱮ ᱟᱸᱡᱚᱢᱚᱜ ᱠᱟᱱᱟ?
ᱦᱮᱞᱳ᱾
ᱦᱮᱞᱳ᱾
ᱱᱤᱛᱚᱜ ᱟᱸᱡᱚᱢᱚᱜ ᱠᱟᱱᱟ ᱥᱮ ᱵᱟᱝᱟ?
ᱦᱮᱸ ᱞᱟᱹᱭ ᱵᱮᱱ᱾
ᱱᱤᱛᱚᱜ ᱟᱸᱡᱚᱢᱚᱜ ᱠᱟᱱᱟ ᱵᱮᱥ ᱞᱮᱠᱟ?
ᱦᱮᱞᱳ᱾
ᱦᱮᱞᱳ᱾
ᱵᱟᱹᱵᱤᱱ ᱟᱸᱡᱚᱢᱮᱫ
ᱦᱮᱞᱳ᱾